ᱡᱚᱦᱟᱨ ᱜᱮ
ᱨᱚᱲ ᱟᱸᱡᱚᱢ ᱧᱟᱢᱚᱜ ᱠᱟᱱᱟ ᱛᱚ ᱵᱮᱥ ᱜᱮ?
ᱦᱮᱸ ᱟᱸᱡᱚᱢ ᱧᱟᱢᱚᱜ ᱠᱟᱱᱟ ᱯᱩᱥᱴᱟᱹ ᱯᱩᱥᱴᱟᱹ ᱜᱮ᱾
ᱦᱮᱸᱛᱚ ᱛᱟᱞᱦᱮ ᱛᱮᱦᱮᱧ ᱫᱚ ᱟᱯᱮ ᱥᱮᱫ ᱫᱚ ᱫᱟᱜ ᱠᱚ ᱡᱚᱨᱚ ᱵᱟᱲᱟ ᱠᱮᱜᱟᱭ ᱥᱮ ᱵᱟᱝᱜᱮ?
ᱛᱮᱦᱮᱧ ᱫᱚ ᱦᱟᱸᱜ ᱫᱟᱜ ᱫᱚ ᱦᱟᱸᱜ ᱵᱟᱭ ᱡᱚᱨᱚᱜ ᱠᱟᱫᱟ ᱦᱚᱞᱟ ᱦᱚᱞᱟ ᱥᱮᱫ ᱱᱟᱥᱮ ᱱᱟᱥᱮ ᱫᱟᱜ ᱵᱟᱲᱟᱭ ᱮᱫ ᱛᱟᱦᱮᱸᱱᱟ ᱛᱮᱦᱮᱧ ᱫᱚ ᱦᱟᱸᱜ ᱯᱷᱟᱨᱪᱟ ᱜᱮ ᱧᱮᱞᱚᱜ ᱠᱟᱱᱟ ᱨᱤᱢᱤᱞ ᱠᱚᱦᱚᱸ᱾
ᱦᱮᱸ ᱛᱚ
ᱟᱯᱮ ᱥᱮᱫ ᱫᱚ ᱫᱟᱜ ᱮᱫᱟ ᱥᱮ ᱪᱮᱫ?
ᱵᱟᱝ ᱜᱮ ᱟᱞᱮ ᱥᱮᱱ ᱦᱚᱸ ᱛᱮᱦᱮᱧ ᱫᱚ ᱵᱟᱭ ᱫᱟᱜ ᱠᱟᱫᱟ, ᱛᱚ ᱦᱚᱞᱟ ᱢᱟᱫᱷᱮᱨ ᱫᱚ ᱫᱟᱜ ᱠᱮᱫ ᱜᱮᱭᱟᱭ ᱵᱮᱥ ᱜᱮ ᱡᱟᱹᱯᱩᱫ ᱠᱮᱟᱭ᱾ ᱟᱨ ᱛᱮᱦᱮᱧ ᱫᱚ ᱨᱤᱢᱤᱞ ᱠᱟᱜ ᱨᱮᱦᱚᱸ ᱫᱟᱜ ᱫᱚ ᱵᱟᱭ ᱡᱚᱨᱚ ᱠᱟᱜᱼᱟ᱾
ᱦᱮᱸ ᱛᱟᱦᱟᱞᱮ ᱦᱳᱲᱩ ᱨᱚᱦᱚᱭ ᱠᱚᱫᱚ ᱛᱤᱱ ᱥᱟᱜᱤᱧ ᱫᱷᱩᱨᱟᱹᱣ ᱵᱟᱲᱟᱭ ᱱᱟᱯᱮ ᱥᱮ ᱟᱣᱨᱤ?
ᱦᱳᱲᱳ ᱨᱚᱦᱚᱭ ᱠᱚᱫᱚ ᱟᱣᱨᱤ ᱟᱨᱟᱢᱵᱚᱜᱼᱟ ᱟᱫᱚ ᱟᱞᱮᱥᱮᱱ ᱫᱚ ᱥᱮᱨᱢᱟ ᱫᱟᱜ ᱛᱮᱜᱮ ᱪᱟᱥ ᱦᱩᱭᱩᱜ ᱜᱮᱭᱟ ᱥᱮ᱾ ᱛᱚ ᱫᱟᱜ ᱞᱟᱦᱟ ᱛᱮᱢᱟ ᱵᱟᱭ ᱫᱟᱜ ᱠᱟᱜ ᱛᱟᱦᱮᱸᱫ᱾ ᱱᱚᱜᱼᱚᱭ ᱱᱤᱭᱟᱹ ᱠᱚᱭᱮᱠ ᱫᱤᱱ ᱞᱟᱦᱟ ᱠᱷᱚᱱᱜᱮ ᱡᱟᱹᱯᱩᱫ ᱟᱨᱟᱢᱵᱚ ᱠᱟᱱᱟ ᱛᱟᱦᱟᱞᱮ ᱠᱷᱮᱛ ᱠᱚᱨᱮ ᱫᱟᱜ ᱠᱚ ᱟᱣᱨᱤ ᱡᱟᱣᱨᱟᱜᱼᱟ ᱫᱟᱜ ᱦᱩᱭ ᱞᱮᱱᱜᱮ ᱛᱟᱨᱯᱚᱨᱮ ᱟᱫᱚ ᱨᱚᱦᱚᱭ ᱮᱛᱚᱦᱚᱵ᱾ ᱢᱟᱱᱮ ᱟᱨ ᱢᱤᱫ ᱥᱚᱯᱛᱟᱦᱚ ᱜᱟᱱᱮ ᱡᱟᱹᱯᱩᱫ ᱞᱮᱠᱷᱟᱱ ᱦᱚᱭᱛᱳ ᱪᱟᱥ ᱮᱛᱚᱦᱚᱵ ᱜᱚᱫᱚᱜᱼᱟ᱾ ᱟᱯᱮ ᱥᱮᱱ ᱫᱚ ᱛᱟᱦᱚᱞᱮ ᱪᱟᱥ ᱠᱚᱯᱮ ᱮᱛᱚᱦᱚᱵ ᱠᱮᱜᱼᱟ ᱥᱮ ᱟᱣᱨᱤ?
ᱟᱞᱮ ᱥᱮᱫ ᱫᱚ ᱢᱟᱱᱮ ᱡᱟᱨ ᱡᱮᱢᱚᱱ ᱟᱫᱚᱢ ᱠᱚᱫᱚ ᱠᱚ ᱮᱛᱚᱦᱚᱵ ᱟᱠ ᱠᱟᱫᱟ ᱟᱨ ᱟᱫᱚᱢ ᱜᱚᱫᱚ ᱵᱟᱝ? ᱢᱮᱱᱫᱚ ᱟᱞᱮᱥᱮᱫ ᱦᱚᱸ ᱚᱱᱠᱟᱜᱮ ᱥᱮᱨᱢᱟ ᱡᱟᱹᱲᱤ ᱵᱷᱚᱨᱥᱟ ᱜᱮ ᱟᱞᱮ ᱦᱚᱸᱞᱮ ᱪᱟᱥ ᱛᱟᱦᱮᱸᱱᱟ᱾ ᱟᱫᱚ ᱞᱟᱦᱟ ᱧᱚᱜ ᱫᱚ ᱟᱞᱮ ᱥᱮᱜ ᱦᱚᱸ ᱵᱟᱭ ᱫᱟᱜ ᱠᱟᱫᱟ ᱟᱫᱚ ᱩᱱ ᱡᱚᱠᱷᱟᱡ ᱜᱮ ᱟᱫᱚᱢ᱾ ᱦᱚᱲ ᱠᱚᱫᱚ ᱠᱚ ᱚᱱᱟ ᱨᱚᱦᱚᱲ ᱨᱮᱜᱮ ᱠᱚ ᱟᱠᱷᱚᱨ ᱠᱟᱫ ᱛᱟᱦᱮᱸᱱᱟ᱾ ᱢᱮᱱ ᱫᱟᱠᱚ ᱦᱳᱜ ᱨᱮᱦᱚᱸ ᱵᱟᱝ ᱨᱮᱦᱚᱸ ᱨᱚᱦᱚᱲ ᱨᱮᱜᱮ ᱠᱚ ᱟᱯᱷᱚᱨ ᱦᱟᱛᱟᱜ ᱛᱟᱦᱮᱸᱱᱟ᱾ ᱟᱫᱚ ᱩᱱᱠᱩ ᱠᱚᱣᱟᱜ ᱫᱚ ᱮᱠᱷᱚᱱ ᱫᱚ ᱦᱟᱨᱟ ᱜᱚᱜ ᱠᱟᱱᱟ᱾ ᱟᱫᱚ ᱛᱟᱦᱚᱞᱮ ᱩᱱᱠᱩ ᱠᱚᱣᱟᱜ ᱫᱚ ᱠᱷᱮᱛ ᱠᱚᱨᱮ ᱫᱟᱜ ᱠᱚ ᱞᱟᱜᱟᱣ ᱠᱟᱱᱟ ᱢᱤᱫᱵᱟᱨ᱾ ᱛᱚ ᱟᱫᱚ ᱩᱱᱠᱩ ᱠᱚᱫᱚ ᱛᱟᱦᱚᱞᱮ ᱨᱚᱦᱚᱭ ᱠᱚ ᱫᱷᱩᱨᱟᱹᱣ ᱠᱟᱱᱟ᱾ ᱟᱨ ᱟᱞᱮ ᱠᱚᱫᱚ ᱦᱟᱸᱜ ᱢᱟᱱᱮ ᱚᱱᱠᱟ ᱵᱟᱝ ᱟᱯᱷᱚᱨᱚᱜ ᱦᱳᱭ ᱠᱟᱱᱛᱮ ᱟᱯᱷᱚᱨ ᱱᱤᱛᱦᱚᱸ ᱠᱟᱹᱴᱤᱡ ᱜᱮᱭᱟ᱾ ᱟᱫᱚ ᱨᱚᱦᱚᱭ ᱠᱚᱫᱚ ᱟᱣᱨᱤ ᱫᱷᱩᱨᱟᱹᱜ ᱦᱩᱭᱩᱜᱼᱟ᱾ ᱥᱩᱫᱩ ᱠᱷᱮᱛ ᱠᱚ ᱯᱟᱲᱟᱜ ᱪᱟᱹᱞᱩᱜ ᱠᱟᱱᱟ ᱢᱟᱱᱮ ᱢᱤᱫ ᱫᱷᱟᱣ ᱠᱟᱛᱮᱜ ᱥᱤᱭᱟᱜ ᱠᱟᱱᱟ ᱠᱷᱮᱛ ᱠᱚ ᱚᱱᱠᱟ
ᱟᱞᱮ ᱥᱮᱫ ᱢᱟ ᱟᱣᱨᱤ
ᱦᱩᱸ ᱟᱫᱚ ᱢᱟᱱᱮ ᱯᱮᱨᱟᱭ ᱜᱮ ᱱᱮᱥ ᱢᱟ ᱟᱹᱰᱤ ᱞᱮᱴ ᱜᱮ ᱫᱟᱜ ᱟᱠᱟᱫ ᱜᱚᱴᱟ ᱜᱮ ᱚᱱᱟᱛᱮ ᱪᱟᱥ ᱠᱟᱹᱢᱤ ᱠᱚᱨᱮᱱᱟᱜ ᱟᱭᱢᱟ ᱜᱮ ᱮᱴᱠᱮᱴᱚᱬᱮ ᱠᱚᱫᱚ ᱦᱩᱭᱩᱜ ᱠᱟᱱ ᱜᱮᱭᱟ᱾
ᱦᱩᱸ ᱢᱚᱴᱟ ᱢᱩᱴᱤ ᱦᱳᱭᱳᱜ ᱠᱟᱱ ᱜᱮᱭᱟ ᱠᱟᱨᱚᱱ ᱫᱟᱜ ᱵᱟᱝ ᱪᱷᱟᱲᱟ ᱛᱚ ᱪᱟᱥ ᱫᱚ ᱵᱟᱭ ᱦᱳᱭᱳᱜ ᱟᱥᱮ᱾ ᱫᱟᱜ ᱛᱮᱢᱚᱱ ᱫᱚᱨᱠᱟᱨᱚᱜ ᱠᱟᱱ ᱜᱮᱭᱟ ᱵᱟᱝ ᱚᱱᱠᱟ ᱡᱟᱦᱟᱸ ᱥᱮᱱ ᱫᱚ ᱡᱮᱢᱚᱱ ᱱᱮᱛᱟᱨ ᱫᱚ ᱟᱹᱰᱤ ᱟᱹᱰᱤ ᱡᱟᱭᱜᱟ ᱨᱮᱜᱮ ᱢᱮᱱᱟᱜ ᱠᱟᱫᱟ, ᱠᱮᱱᱮᱞ ᱠᱚ ᱢᱮᱱᱟᱜ ᱠᱟᱫᱟ, ᱥᱮᱞᱳ ᱠᱚ ᱢᱮᱱᱟᱜ ᱠᱟᱫᱟ, ᱥᱟᱶᱛᱮ ᱢᱤᱱᱤ ᱠᱚ ᱢᱮᱱᱟᱜ ᱠᱟᱫᱟ᱾ ᱚᱱᱟ ᱠᱚ ᱡᱟᱭᱜᱟ ᱠᱚᱨᱮᱜ ᱫᱚ ᱡᱮᱢᱚᱱ ᱫᱟᱜ ᱨᱮᱱᱟᱜ ᱫᱚ ᱟᱱᱟᱴ ᱵᱟᱭ ᱧᱮᱞᱚᱜ ᱜᱮᱭᱟ ᱩᱱᱟᱹᱜ ᱛᱚ ᱡᱟᱦᱟᱸ ᱠᱚᱨᱮ ᱚᱱᱟ ᱠᱮᱱᱮᱞ ᱠᱚ ᱥᱮᱞᱳ ᱠᱚ ᱠᱮᱱᱮᱞ ᱢᱤᱱᱤ ᱠᱚ ᱚᱱᱟ ᱠᱚ ᱵᱟᱹᱱᱩᱜ ᱠᱟᱫᱟ, ᱚᱱᱟ ᱠᱚᱨᱮ ᱜᱮ ᱫᱟᱜ ᱨᱮᱱᱟᱜ ᱮᱴᱠᱮᱴᱚᱬᱮ ᱧᱮᱞᱚᱜᱼᱟ᱾ ᱛᱟᱦᱟᱮ ᱟᱯᱮ ᱥᱮᱱᱟᱜ ᱫᱤᱥᱚᱢ ᱫᱚ ᱪᱮᱫᱞᱮᱠᱟᱱ ᱜᱮᱭᱟ ᱚᱱᱠᱟ ᱵᱩᱨᱩ ᱫᱤᱥᱚᱢ᱾ ᱥᱮ ᱵᱤᱨ ᱫᱤᱥᱚᱢ ᱥᱮ ᱚᱱᱠᱟ ᱴᱚᱰᱟᱝ ᱰᱟᱺᱰᱤ ᱢᱮᱱᱫᱚ ᱵᱤᱞᱟᱹᱛ ᱜᱮᱭᱟ ᱯᱮ
ᱚᱱᱠᱟ ᱴᱚᱸᱰᱟᱝ ᱴᱟᱺᱰᱤ ᱞᱟᱹᱭ ᱞᱮᱠᱷᱟ ᱦᱚᱸ ᱵᱟᱝ ᱜᱟᱱᱚᱜᱼᱟ ᱢᱮᱱᱫᱚ ᱵᱩᱨᱩ ᱠᱚᱦᱚᱸ ᱵᱤᱨ ᱠᱚᱦᱚᱸ ᱢᱮᱱᱟᱜ ᱫᱚ ᱢᱮᱱᱟᱜ ᱠᱟᱜ ᱜᱮᱭᱟ ᱵᱩᱨᱩ ᱵᱤᱨ ᱢᱮᱱᱟᱜ ᱫᱚ ᱢᱮᱱᱟᱜ ᱠᱟᱜ ᱜᱮᱭᱟ ᱚᱱᱠᱟ ᱧᱩᱛᱩᱢ ᱞᱮᱠᱟ ᱵᱮᱥᱤ ᱞᱟᱹᱴᱩ ᱞᱟᱹᱴᱩ ᱵᱟᱝ ᱨᱮᱦᱚᱸ ᱢᱟᱱᱮ ᱱᱤᱡᱮᱨᱟᱜ ᱡᱟᱦᱟᱸ ᱥᱟᱯᱟᱵ ᱠᱚ ᱞᱟᱜᱟᱜ ᱜᱮᱭᱟ ᱵᱤᱨ ᱵᱩᱨᱩ ᱠᱷᱚᱡ ᱫᱚᱨᱠᱟᱨ ᱫᱚ ᱚᱱᱟ ᱠᱚ ᱢᱟᱱᱮ ᱫᱚᱨᱠᱟᱨ ᱯᱩᱨᱟᱹᱣ ᱞᱮᱠᱟ ᱫᱚ ᱵᱩᱨᱩ ᱥᱮ ᱵᱤᱨ ᱦᱚᱸ ᱢᱮᱱᱟᱜ ᱠᱟᱜ ᱜᱮᱭᱟ
ᱦᱮᱸ ᱛᱚ ᱟᱞᱮ ᱥᱮᱱ ᱦᱚᱸ ᱚᱱᱠᱟᱜᱮ ᱟᱞᱮ ᱫᱚ ᱵᱤᱨ ᱫᱤᱥᱚᱢ ᱜᱮᱞᱮ ᱦᱚᱲ ᱠᱟᱱ ᱜᱮᱭᱟ ᱢᱟᱱᱮ ᱵᱤᱨ ᱜᱮ ᱟᱞᱮ ᱥᱮᱱ ᱫᱚ ᱚᱱᱠᱟ ᱵᱩᱨᱩ ᱠᱚᱫᱚ ᱩᱱᱟᱹᱜ ᱫᱚ ᱵᱟᱹᱱᱩᱜ ᱠᱟᱫᱟ ᱥᱮ ᱚᱱᱠᱟ ᱴᱚᱰᱟᱝ ᱯᱷᱟᱸᱠᱟ ᱜᱮᱭᱟ ᱚᱱᱟ ᱦᱚᱸ ᱵᱟᱝ ᱟᱞᱮ ᱛᱚ ᱥᱩᱫᱩ ᱢᱟᱱᱮ ᱮᱠᱷᱮᱱ ᱵᱤᱨ ᱜᱮ ᱢᱮᱱᱟᱜ ᱠᱟᱫᱟ ᱟᱞᱮ ᱥᱮᱫ ᱫᱚ
ᱟᱨ ᱛᱟᱦᱚᱞᱮ ᱮᱠᱷᱚᱱ ᱡᱟᱹᱯᱩᱫ ᱫᱤᱱ ᱵᱤᱨ ᱠᱚᱨᱮ ᱠᱷᱚᱡ ᱳᱜ ᱠᱚ ᱜᱟᱛᱮ ᱚᱢᱚᱱᱚᱜ ᱠᱟᱱᱟ ᱛᱚ
ᱦᱩᱸ ᱡᱟᱹᱯᱩᱫ ᱫᱤᱱ ᱚᱢᱚᱱᱚᱜ ᱠᱟᱱ ᱜᱮᱭᱟ ᱳᱫ ᱠᱚ ᱯᱷᱩᱴᱟᱹ ᱠᱚ ᱱᱮᱛᱟᱨ ᱫᱤᱱ ᱢᱟ ᱡᱟᱹᱯᱩᱫ ᱥᱮ ᱱᱟᱥᱮ ᱱᱟᱥᱮ ᱫᱟᱜ ᱤᱫᱤ ᱞᱮᱠᱷᱟᱡ ᱯᱷᱩᱴᱠᱟᱹ ᱠᱚ ᱡᱟᱱᱟᱢᱚᱜᱼᱟ ᱵᱤᱥᱤ ᱛᱮ ᱧᱟᱢᱚᱜ ᱠᱟᱱᱟ ᱠᱚ ᱵᱤᱨ ᱨᱮ ᱯᱩᱴᱠᱟᱹ ᱳᱫ ᱥᱟᱱᱟᱢᱟᱜ ᱜᱮ ᱟᱯᱮ ᱥᱮᱱᱟᱜ ᱵᱤᱨ ᱨᱮᱫᱚ ᱛᱟᱦᱚᱞᱮ ᱯᱩᱴᱠᱟᱹ ᱠᱚ ᱵᱤᱨ ᱯᱩᱴᱠᱟᱹ ᱠᱚ ᱩᱫ ᱠᱚᱫᱚ ᱚᱢᱚᱱᱚᱜ ᱜᱮᱭᱟ ᱥᱮ ᱵᱟᱝ ᱜᱮ
ᱟᱞᱮ ᱥᱮᱱᱟᱜ ᱵᱤᱨ ᱨᱮᱦᱚᱸ ᱯᱷᱩᱴᱠᱟᱹ ᱠᱚ ᱩᱫ ᱠᱚᱫᱚ ᱚᱢᱚᱱᱚᱜ ᱜᱮᱭᱟ ᱟᱫᱚ ᱢᱟᱱᱮ ᱯᱩᱴᱠᱟᱹ ᱫᱚ ᱞᱟᱦᱟ ᱞᱟᱦᱟ ᱧᱚᱜ ᱚᱢᱚᱱᱚᱜ ᱠᱟᱱ ᱛᱟᱦᱮᱱᱟ ᱡᱚᱠᱷᱚᱱ ᱢᱟᱱᱮ ᱵᱟᱭ ᱡᱟᱹᱯᱩᱫ ᱦᱟᱛᱟᱲ ᱠᱟᱫ ᱱᱟ ᱢᱟᱱᱮ ᱱᱟᱥᱮ ᱱᱟᱥᱮ ᱫᱟᱜ ᱵᱟᱲᱟᱣ ᱠᱟᱫ ᱛᱟᱦᱮᱱᱟ ᱢᱤᱫ ᱫᱤᱱ ᱵᱟᱨ ᱫᱤᱱ ᱜᱟᱱ ᱩᱱ ᱡᱚᱠᱷᱟᱡ ᱯᱩᱴᱠᱟᱹ ᱠᱚᱫᱚ ᱠᱚ ᱧᱟᱢ ᱵᱟᱲᱟᱭᱱᱟ ᱟᱨ ᱮᱠᱷᱚᱱ ᱫᱚ ᱦᱟᱸᱜ ᱯᱩᱴᱠᱟᱹ ᱫᱚ ᱩᱱᱟᱹᱜ ᱵᱟᱝ ᱠᱚ ᱧᱟᱢᱚᱜ ᱠᱟᱱᱟ ᱮᱠᱷᱚᱱ ᱫᱚ ᱳᱫ ᱦᱟᱸᱜ ᱱᱮᱜᱮ ᱥᱩᱨᱩᱜᱚᱜ ᱠᱟᱱᱟ ᱢᱤᱫ ᱵᱟᱨ ᱚᱢᱚᱱ ᱠᱚ ᱟᱫᱚ ᱡᱟᱦᱟᱸᱭ ᱠᱚᱦᱚᱸ ᱦᱳᱲᱳ ᱨᱚᱦᱚᱭ ᱵᱟᱝ ᱠᱚ ᱫᱷᱩᱨᱟᱹᱣ ᱠᱟᱱᱟ ᱦᱟᱸᱜ ᱩᱱᱠᱩ ᱠᱚᱫᱚ ᱠᱚ ᱪᱟᱞᱟᱜ ᱠᱟᱱ ᱜᱮᱭᱟ ᱟᱨ ᱡᱟᱦᱟᱸᱭ ᱠᱚᱠᱚ ᱫᱷᱩᱨᱟᱹᱣ ᱜᱚᱜ ᱠᱟᱱᱟ ᱦᱟᱸᱜ ᱩᱱᱠᱩ ᱠᱚᱫᱚ ᱵᱟᱝᱠᱚ ᱪᱟᱞᱟᱜ ᱠᱟᱱᱟ
ᱢᱮᱱ ᱫᱚ
ᱟᱯᱮ ᱥᱮᱫ ᱫᱚ ᱪᱮᱫ ᱪᱮᱫ ᱳᱫ ᱠᱚ ᱧᱟᱢᱚᱜ ᱛᱮ
ᱟᱞᱮ ᱥᱮᱫ ᱧᱟᱢᱚᱜᱼᱟ ᱵᱟᱹᱞᱤ ᱩᱫ ᱧᱟᱢᱚᱜᱼᱟ ᱡᱟᱦᱟᱸ ᱵᱩᱱᱩᱢ ᱨᱮ ᱚᱢᱚᱱᱚᱜᱼᱟ ᱚᱱᱟ ᱫᱚ ᱵᱟᱹᱞᱤ ᱩᱫ ᱛᱟᱦᱚᱞᱮ ᱥᱮᱱ ᱫᱚ ᱵᱟᱹᱞᱤ ᱩᱨ ᱧᱟᱢᱚᱜᱼᱟ ᱛᱟᱯᱚᱨᱮ ᱚᱨ ᱛᱩᱫ ᱩᱫ ᱧᱟᱢᱚᱜ ᱚᱨ ᱛᱩᱨ ᱩᱨ ᱧᱟᱢᱚᱜᱼᱟ ᱡᱟᱦᱟᱸ ᱫᱚ ᱚᱛ ᱨᱮ ᱢᱟᱱᱮ ᱥᱩᱫᱷᱩ ᱾ ᱜᱳᱞ ᱜᱮ ᱛᱟᱦᱮᱱᱟ ᱟᱨ ᱢᱟᱨᱟᱝ ᱩᱛᱟᱹᱨ ᱤᱭᱟᱹ ᱫᱟᱨᱮᱛᱮ ᱛᱟᱦᱮᱱᱟ ᱚᱱᱟ ᱫᱚ ᱚᱨ ᱛᱩᱫ ᱠᱚ ᱢᱮᱛᱟᱜᱼᱟ ᱥᱟᱶᱛᱮ ᱱᱮᱛᱟᱨ ᱧᱟᱢᱚᱜᱼᱟ ᱛᱚᱨᱢᱟᱞ ᱩᱫ ᱧᱟᱢᱚᱜᱼᱟ ᱢᱚᱛᱟᱢ ᱩᱫ ᱧᱟᱢᱚᱜᱼᱟ ᱾ ᱵᱩᱥᱩᱵ ᱩᱫ ᱢᱟ ᱢᱮᱱᱟᱜ ᱜᱮ ᱵᱩᱥᱩᱵ ᱠᱷᱚᱱ ᱡᱟᱦᱟᱸ ᱡᱟᱱᱟᱢᱚᱜᱼᱟ ᱾ ᱚᱱᱟ ᱥᱟᱶᱛᱮ ᱠᱟᱴ ᱠᱟᱴ ᱩᱫ ᱧᱟᱢᱚᱜᱼᱟ ᱡᱟᱦᱟᱸ ᱠᱟᱴᱷ ᱢᱟᱱᱮ ᱫᱫᱚᱠᱟ ᱫᱟᱨᱮ ᱡᱟᱦᱟᱸᱨᱮ ᱾ ᱫᱟᱨᱮ ᱤᱭᱟᱹ ᱠᱚᱜᱼᱟ ᱜᱮᱫ ᱪᱤᱠᱟᱜ ᱟᱠᱚ ᱚᱱᱟ ᱠᱚᱨᱮ ᱡᱟᱦᱟᱸ ᱚᱢᱚᱱᱚᱜᱼᱟ ᱚᱱᱟ ᱫᱚ ᱠᱟᱴ ᱩᱴ ᱠᱚ ᱢᱮᱛᱟᱜᱼᱟ ᱚᱯᱟᱨᱮᱥᱚᱱ ᱫᱚ ᱪᱮᱫ ᱩᱫ ᱠᱚ ᱧᱟᱢᱚᱜᱼᱟ ᱛᱟᱦᱚᱞᱮ ᱾ ᱠᱟ ᱢᱚᱛᱟᱢ ᱩ ᱫᱛᱚᱨᱢᱟᱞ ᱩᱛ ᱥᱟᱶᱛᱮ ᱚᱨ ᱩᱫ ᱫ ᱚᱱᱟ ᱠᱚᱫᱚ ᱧᱟᱢᱚᱜ ᱜᱮᱭᱟ ᱥᱮ ᱵᱟᱝ ᱜᱮ
ᱦᱳᱭ ᱧᱟᱢ ᱫᱚ ᱟᱞᱮ ᱥᱮᱫ ᱦᱚᱸ ᱚᱱᱟ ᱠᱚᱜᱮ ᱧᱟᱢᱚᱜ-ᱟ ᱟᱫᱚ ᱢᱚᱛᱟᱢ ᱳᱫ ᱢᱚᱛᱟᱢ ᱩᱫ ᱢᱟ ᱮᱠᱷᱚᱱ ᱢᱟ ᱵᱟᱝ ᱚᱢᱚᱱᱚᱜ ᱛᱟᱦᱮᱱ ᱚᱱᱟ ᱢᱟ ᱢᱟᱱᱮ ᱢᱤᱫᱴᱟᱝ ᱚᱱᱟ ᱨᱮᱱᱟᱜ ᱫᱚ ᱥᱤᱡᱤᱱ ᱛᱟᱦᱮᱱᱟ ᱚᱱᱟ ᱢᱤᱫᱴᱟᱝ ᱥᱤᱡᱤᱱ ᱠᱚᱨᱮᱜ ᱜᱮ ᱚᱢᱚᱱᱚᱜ ᱛᱟᱦᱮᱱᱟ ᱟᱞᱮ ᱥᱮᱫ ᱫᱚ ᱡᱮᱢᱚᱱ ᱦᱟᱸᱜ ᱚᱱᱮ ᱤᱭᱟᱹ ᱵᱷᱟᱫᱚᱨ ᱵᱚᱸᱜᱟ ᱥᱮ ᱢᱤᱫᱴᱟᱝ ᱢᱚᱱᱥᱟ ᱯᱩᱡᱟᱹ ᱦᱳᱭᱳᱜ ᱛᱟᱦᱮᱸᱱᱟ ᱩᱱ ᱡᱚᱠᱷᱟᱡ ᱚᱱᱟᱴᱟᱜ ᱫᱤᱱ ᱨᱮ ᱢᱤᱫ ᱫᱷᱟᱣ ᱜᱟᱡ ᱫᱚ ᱡᱟᱦᱟᱸᱜ ᱢᱚᱛᱟᱢ ᱳᱫ ᱠᱚᱫᱚ ᱚᱢᱚᱱᱚᱜ ᱛᱟᱦᱮᱱ ᱜᱮᱭᱟ
ᱛᱟᱦᱚᱞᱮ ᱱᱤᱭᱟᱹ ᱥᱚᱢᱚᱭ ᱫᱚ ᱵᱟᱝ ᱚᱢᱚᱱ ᱱᱚᱣᱟ ᱢᱚᱛᱟᱢ ᱩᱫ ᱫᱚ ᱾
ᱱᱤᱭᱟᱹ ᱥᱩᱢᱚᱭ ᱫᱚ ᱵᱟᱝ ᱚᱢᱚᱱᱚᱜ ᱛᱟᱦᱮᱱᱟ ᱢᱚᱛᱟᱢᱚ ᱩᱫ ᱠᱚᱫᱚ ᱱᱤᱭᱟᱹ ᱥᱚᱢᱚᱭ ᱫᱚ ᱚᱱᱟ ᱵᱤᱨ ᱠᱚᱨᱮ ᱡᱟᱦᱟᱸ ᱩᱫ ᱠᱚ ᱧᱟᱢᱚᱜ ᱾ ᱚᱱᱟ ᱡᱟᱦᱟᱸ ᱫᱚ ᱛᱚᱨᱢᱟᱨ ᱩᱫ, ᱥᱤᱢ ᱩᱫ, ᱛᱟᱨᱯᱚᱨ ᱚᱱᱟ ᱦᱟᱹᱛᱤ ᱚᱛ ᱦᱟᱹᱛᱤ ᱚᱛ ᱫᱚ
ᱦᱟᱹᱛᱤ ᱵᱚᱛᱚᱨ ᱛᱟᱦᱚᱞᱮ
ᱟᱹᱰᱤ ᱢᱚᱴᱟ ᱜᱮ ᱟᱹᱰᱤ ᱢᱚᱴᱟ ᱜᱮ ᱜᱚᱫᱤᱛᱮ ᱛᱟᱦᱮᱱᱟ ᱟᱨ ᱾ ᱪᱮᱛᱟᱱ ᱨᱮᱦᱚᱸ ᱟᱹᱰᱤ ᱫᱟᱹᱨᱭᱟᱹᱜ ᱜᱮ ᱦᱮᱸᱫᱮ ᱦᱮᱸᱫᱮ ᱧᱚᱜ ᱜᱮ ᱚᱱᱟ ᱫᱚ ᱦᱟᱹᱛᱤ ᱳᱫ ᱠᱚ ᱢᱮᱛᱟᱜ-ᱟ ᱾ ᱟᱨ ᱟᱨ ᱥᱤᱢ ᱩᱵ ᱫᱚ ᱟᱨᱟᱜ ᱜᱮ ᱛᱟᱦᱮᱱᱟ, ᱢᱟᱱᱮ ᱠᱟᱹᱴᱤᱡ ᱠᱟᱹᱴᱤᱡ ᱚᱢᱚᱱᱚᱜ-ᱟ ᱚᱱᱟ ᱫᱚ ᱟᱨᱟᱜ ᱜᱮ ᱾ ᱟᱨ ᱛᱚᱲᱢᱟᱨ ᱩᱫ ᱫᱚ ᱚᱱᱮ ᱯᱩᱲ ᱜᱮ ᱛᱟᱦᱮᱱᱟ ᱟᱨ ᱟᱨ ᱦᱮᱸᱫᱮ ᱠᱚ ᱧᱟᱢᱚᱜ-ᱟ ᱦᱮᱸᱫᱮ ᱚᱜ ᱫᱚ ᱦᱮᱸᱫᱮ ᱜᱮᱭᱟ ᱚᱱᱟ ᱫᱚ ᱥᱩᱲᱟᱹ ᱜᱮᱭᱟ ᱜᱟᱡᱮ ᱥᱤᱵᱤᱞ ᱛᱟᱦᱮᱱᱟ ᱦᱮᱸᱫᱮ ᱚᱚᱜ ᱫᱚ ᱵᱮᱥᱤᱨ ᱵᱷᱟᱜᱽ ᱾ ᱠᱩ ᱥᱚᱲᱮ ᱛᱟᱦᱮᱱᱟ
ᱟᱞᱮ ᱥᱮᱱ ᱫᱚ ᱡᱮᱢᱚᱱ ᱚᱱᱟ ᱟᱢ ᱡᱮᱢᱚᱱᱮᱢ ᱞᱟᱹᱭ ᱠᱮᱜ-ᱟ ᱟᱨᱟᱜ ᱩᱫ ᱛᱟᱨᱯᱚᱨᱮ ᱚᱱᱮ ᱟᱨ ᱢᱤᱫᱴᱮᱱ ᱪᱮᱫ ᱮᱢ ᱞᱟᱹᱭ ᱠᱮᱫᱟ ᱾ ᱪᱮᱫ ᱚᱱᱟ ᱢᱟᱨᱟ ᱦᱟᱹᱛᱤ ᱩᱫ ᱥᱮ ᱪᱮᱫ ᱩᱫ ᱛᱟᱯᱟᱨᱮ ᱦᱮᱸᱫᱮ ᱜᱮ ᱪᱮᱫ ᱩᱫ ᱮᱢ ᱢᱮᱱᱠᱮᱜ-ᱟ ᱚᱱᱟ ᱠᱚᱫᱚ ᱟᱞᱮ ᱥᱮᱫ ᱫᱚ ᱵᱟᱭ ᱧᱟᱢᱚᱜ ᱜᱮᱭᱟ, ᱚᱱᱟ ᱠᱚᱫᱚ ᱟᱞᱮ ᱥᱮᱫ ᱫᱚ ᱚᱱᱮ ᱯᱮᱭᱟ ᱡᱤᱱᱤᱥ ᱜᱮ ᱧᱟᱢᱚᱜ-ᱟ ᱾
ᱚ ᱾
ᱚᱱᱟ ᱠᱚᱫᱚ ᱢᱟᱱᱮ ᱪᱮᱫ ᱞᱮᱠᱟᱱ ᱡᱟᱭᱜᱟ ᱠᱚᱨᱮ ᱡᱟᱱᱟᱢᱚᱜ-ᱟ? ᱡᱮᱢᱚᱱᱮᱢ ᱢᱮᱱᱠᱮᱜ-ᱟ ᱚᱱᱮ ᱾ ᱦᱮᱸᱫᱮ ᱩᱫ, ᱦᱟᱹᱛᱤ ᱩᱫ ᱟᱨ ᱚᱱᱮ ᱟᱨᱟᱜ ᱜᱮ ᱪᱮᱫ ᱩᱫ ᱮᱢ ᱢᱮᱱᱠᱮᱫ ᱾ ᱵᱮᱥ ᱚᱱᱟ ᱠᱚᱫᱚ ᱪᱮᱫ ᱞᱮᱠᱟᱱ? ᱢᱟᱱᱮ ᱟᱵᱚᱦᱟᱣᱟ ᱥᱮ ᱪᱮᱫᱞᱠᱟᱱ ᱦᱟᱥᱟ ᱠᱚᱨᱮ ᱵᱮᱥᱤ ᱡᱟᱱᱟᱢᱚᱜ ᱜᱮᱭᱟ?
ᱚᱱᱟ ᱡᱟᱦᱟᱸ ᱟᱨᱟᱜ ᱩᱫ ᱚᱱᱟ ᱫᱚᱠᱚ ᱢᱮᱛᱟᱜ ᱛᱟᱦᱮᱱ ᱜᱮᱭᱟ ᱥᱤᱢ ᱩᱫ ᱾ ᱟᱫᱚ ᱚᱱᱟ ᱫᱚ ᱵᱮᱥᱤᱨ ᱵᱷᱟᱜᱽ ᱚᱢᱚᱱᱚᱜ ᱛᱟᱦᱮᱱᱟ ᱢᱟᱱᱮ ᱤᱧ ᱡᱟᱦᱟᱸ ᱠᱚᱨᱮᱧ ᱧᱟᱢ ᱵᱟᱲᱟ ᱟᱠᱟᱫ ᱤᱧ ᱫᱚ ᱚᱱᱮ ᱢᱚᱱᱮ ᱡᱟᱦᱟᱸᱴᱷᱮᱡ ᱦᱚᱭᱛᱚ ᱠᱟᱹᱴᱤᱡ ᱠᱟᱹᱴᱤᱡ ᱫᱟᱨᱮ ᱠᱚ ᱢᱮᱱᱟᱜ-ᱟ ᱟᱨ ᱚᱱᱟ ᱫᱟᱨᱮ ᱜᱚᱫᱤ ᱧᱚᱜ ᱠᱚᱨᱮ ᱾ ᱠᱮ ᱵᱟᱹᱲᱛᱤ ᱡᱟᱱᱟᱢᱚᱜ ᱛᱟᱦᱮᱱᱟ ᱚᱱᱟ ᱫᱟᱨᱮ ᱦᱚᱭᱛᱳ ᱠᱟᱹᱴᱤᱡ ᱯᱟᱨᱟ ᱚᱸᱰᱮ ᱢᱤᱫᱴᱟᱝ ᱫᱟᱨᱮ ᱢᱮᱱᱟᱜ-ᱟ ᱾ ᱚᱱᱟ ᱜᱩᱫᱤ ᱨᱮ ᱡᱟᱱᱟᱢ ᱟᱠᱟᱱᱟ ᱾ ᱚᱱᱠᱟ ᱟᱨ ᱚᱸᱰᱮ ᱦᱚᱭᱛᱚ ᱦᱟᱥᱟ ᱦᱟᱥᱟ ᱜᱮᱭᱟ ᱚᱱᱠᱟᱱ ᱴᱷᱮᱱ ᱚᱢᱚᱱᱚᱜ ᱛᱟᱦᱮᱱᱟ ᱟᱨ ᱱᱚᱣᱟ ᱦᱮᱸᱫᱮ ᱩᱫ ᱠᱚᱫᱚ ᱚᱱᱟ ᱫᱚ ᱚᱱᱠᱟ ᱚᱢᱚᱱᱚᱜ ᱛᱟᱦᱮᱱ ᱜᱮᱭᱟ ᱚᱱᱟ ᱫᱚ ᱢᱤᱫᱴᱷᱮᱡ ᱜᱮ ᱚᱢᱚᱱᱚᱜ-ᱟ ᱢᱟᱱᱮ ᱦᱮᱸᱫᱮ ᱩᱫ ᱠᱚᱫᱚ ᱾ ᱦᱟᱱᱛᱮ ᱱᱟᱛᱮ ᱫᱚ ᱵᱟᱝ ᱚᱢᱚᱱᱚᱜ-ᱟ, ᱦᱮᱸᱫᱮ ᱩᱫ ᱫᱚ ᱚᱱᱟ ᱡᱟᱦᱟᱸ ᱴᱷᱮᱡ ᱚᱢᱚᱱᱚᱜ-ᱟ ᱚᱸᱰᱮ ᱜᱮ ᱚᱢᱚᱱ ᱠᱚᱜ-ᱟ ᱢᱟᱱᱮ ᱚᱱᱟ ᱥᱩᱨ ᱥᱩᱯᱩᱨ ᱠᱚᱨᱮ ᱜᱮ ᱚᱢᱚᱱ ᱠᱚᱜ-ᱟ ᱾ ᱚᱱᱟ ᱠᱚᱨᱮ ᱜᱮᱢ ᱧᱟᱢᱟ ᱟᱨ ᱦᱟᱱᱛᱮ ᱧᱚᱜ ᱨᱮᱫᱚ ᱡᱟᱦᱟᱸ ᱴᱷᱮᱡ ᱵᱟᱝ ᱛᱟᱦᱮᱱᱟ ᱚᱸᱰᱮ ᱢᱤᱫᱴᱟᱝ ᱦᱚᱸ ᱵᱟᱢ ᱧᱟᱢᱟ ᱟᱨ ᱡᱟᱦᱟᱸ ᱴᱷᱮᱡ ᱛᱟᱦᱮᱱᱟ ᱚᱸᱰᱮ ᱫᱚ ᱧᱟᱢᱟ ᱯᱟᱸᱪ ᱪᱷᱚᱴᱤ ᱜᱟᱱ ᱰᱷᱮᱨ ᱧᱚᱜ ᱜᱮ ᱾ ᱟᱨ ᱚᱱᱟ ᱛᱚᱲᱢᱟᱲ ᱩᱫ ᱫᱚ ᱚᱱᱟ ᱫᱚ ᱚᱱᱠᱟ ᱦᱟᱸᱰᱮ ᱱᱟᱰᱮ ᱚᱢᱚᱱᱚᱜ ᱛᱟᱦᱮᱱ ᱜᱮ ᱡᱟᱦᱟᱸ ᱠᱚᱨᱮ ᱜᱮ ᱚᱱᱟ ᱮᱜ ᱦᱟᱥᱟ ᱠᱚ ᱚᱱᱮ ᱤᱭᱟᱹ ᱫᱟᱨᱮ ᱥᱟᱠᱟᱢ ᱠᱚ ᱥᱮᱭᱟ ᱠᱚᱜᱼᱟ ᱚᱱᱟ ᱠᱚᱨᱮ ᱜᱮ ᱧᱟᱢ ᱵᱟᱲᱟᱜ ᱛᱟᱦᱮᱱᱟ ᱛᱚᱲᱢᱟ ᱚᱜ ᱠᱚᱫᱚ ᱟᱨ ᱡᱟᱦᱟᱸ ᱚᱱᱟᱢ ᱞᱟᱹᱭ ᱠᱮᱜ ᱟᱯᱮᱥᱮᱫ ᱚᱱᱟ ᱠᱟᱴ ᱳᱫ ᱠᱟᱴ ᱳᱫ ᱫᱚ ᱟᱯᱮ ᱥᱮᱫ ᱫᱚᱠᱚ ᱡᱚᱢ ᱛᱟᱦᱮᱸᱱ ᱜᱮᱭᱟ
ᱦᱮᱸ ᱟᱞᱮᱥᱱ ᱫᱚ ᱠᱟᱴ ᱳᱫ ᱫᱚᱠᱚ ᱡᱚᱢᱟ ᱠᱚ ᱢᱟᱱᱮ ᱥᱟᱱᱟᱢᱟᱜ ᱠᱟᱴ ᱨᱮᱱᱟᱜ ᱳᱫ ᱫᱚ ᱵᱟᱝᱠᱚ ᱡᱚᱢᱟ ᱡᱟᱦᱟᱸ ᱟᱞᱮ ᱥᱮᱱ ᱫᱚ ᱡᱟᱦᱟᱸ ᱥᱟᱨᱡᱚᱢ ᱠᱟᱴᱷ ᱨᱮ ᱡᱟᱦᱟᱸ ᱩᱫ ᱡᱟᱱᱟᱢᱚᱜᱼᱟ ᱚᱱᱟ ᱠᱚ ᱡᱚᱢᱟ ᱟᱨ ᱢᱟᱛᱠᱚᱢ ᱫᱟᱨᱮ ᱨᱮᱱᱟᱜ ᱠᱟᱴ ᱨᱮ ᱡᱟᱦᱟᱸ ᱩᱫ ᱡᱟᱱᱟᱢᱚᱜᱼᱟ ᱚᱱᱟ ᱜᱮᱠᱚ ᱡᱚᱢᱟ ᱚᱱᱟ ᱵᱟᱫ ᱛᱮ ᱵᱷᱮᱜᱟᱨ ᱵᱷᱮᱜᱟᱨ ᱫᱟᱨᱮ ᱠᱚᱨᱮᱱᱟᱜ ᱫᱚ ᱵᱟᱝᱠᱚ ᱡᱚᱢᱟ ᱟᱯᱮ ᱥᱮᱱ ᱫᱚ ᱠᱟᱴ ᱩᱫ ᱫᱚ ᱵᱟᱭ ᱡᱟᱱᱟᱢᱚᱜᱼᱟ?
ᱟᱞᱮᱥᱮᱫ ᱦᱚᱸ ᱠᱟᱴ ᱳᱫ ᱫᱚ ᱡᱟᱱᱟᱢ ᱫᱚ ᱡᱟᱱᱟᱢᱚᱜ ᱭᱟ ᱢᱮᱱᱫᱚ ᱡᱟᱦᱟᱸ ᱠᱟᱴ ᱠᱚ ᱚᱱᱟ ᱵᱟᱭᱨᱮ ᱠᱚᱨᱮ ᱵᱚᱱ ᱫᱚᱦᱚ ᱠᱟᱜᱼᱟ ᱱᱚᱜᱼᱱᱚᱭ ᱡᱟᱜ ᱡᱟᱹᱯᱩᱫ ᱛᱮ ᱥᱮᱭᱟ ᱧᱚᱜ ᱠᱚᱜᱼᱟ ᱢᱤᱫ ᱵᱟᱨ ᱵᱚᱪᱷᱚᱨ ᱜᱟᱱ ᱦᱳᱭ ᱠᱚᱜᱼᱟ ᱚᱱᱮ ᱚᱱᱠᱟᱱᱟᱜ ᱠᱟᱴ ᱠᱚᱨᱮ ᱩᱫ ᱫᱚ ᱡᱟᱱᱟᱢᱚᱜ ᱜᱮᱭᱟ, ᱠᱤᱱᱛᱩ ᱟᱞᱮ ᱥᱮᱫ ᱫᱚ ᱠᱟᱴ ᱩᱫ ᱢᱟ ᱵᱟᱝᱠᱚ ᱡᱚᱢ, ᱚᱱᱟᱛᱮ ᱟᱫᱚ ᱡᱚᱢ ᱵᱟᱲᱟ ᱵᱟᱝ ᱦᱩᱭᱩᱜ ᱛᱟᱦᱮᱱᱟ ᱚᱢᱚᱱ ᱫᱚ ᱚᱢᱚᱱᱚᱜ ᱜᱮᱭᱟ, ᱟᱫᱚ ᱚᱱᱟ ᱫᱚ ᱪᱮᱫ ᱞᱮᱠᱟ ᱥᱮᱵᱤᱞ ᱛᱮ ᱢᱟᱱᱮ ᱱᱤᱭᱟᱹ ᱠᱚ ᱞᱮ ᱞᱮᱠᱟ ᱜᱮ?
ᱦᱮᱸ ᱚᱱᱟ ᱫᱚ ᱥᱤᱵᱤᱞ ᱜᱮᱭᱟ ᱡᱩᱫᱤ ᱵᱮᱥᱴᱷᱤᱠ ᱩᱛᱩᱢ ᱜᱟᱱᱟ ᱛᱟᱦᱚᱞᱮ ᱵᱮᱥᱴᱷᱤᱠ ᱜᱮ ᱥᱤᱵᱤᱞᱟ ᱟᱨ ᱢᱟᱱᱮ ᱚᱱᱟ ᱫᱚ ᱩᱛᱩ ᱴᱷᱮᱱ ᱜᱮ ᱜᱚᱲᱟ ᱪᱮᱫ ᱞᱮᱠᱟᱢ ᱩᱛᱩ ᱫᱟᱲᱮᱭᱟᱜᱼᱟ ᱚᱱᱠᱟ ᱜᱮ ᱥᱮᱵᱮᱞᱚᱜᱼᱟ᱾ ᱢᱮᱱ ᱫᱚ ᱱᱟᱥᱮ ᱱᱟᱥᱮ ᱥᱮᱵᱮᱞᱟ ᱩᱱᱟᱹᱜ ᱦᱚᱸ ᱵᱮᱥ ᱫᱚ ᱵᱟᱭ ᱵᱩᱡᱷᱟᱹᱜᱼᱟ, ᱛᱚ ᱩᱛᱩᱢ ᱜᱟᱱ ᱞᱮᱠᱷᱟᱡ ᱛᱷᱚ ᱵᱮᱥ ᱜᱮ ᱥᱤᱵᱤᱞᱟ᱾
ᱚ ᱟᱨ ᱚᱱᱟ ᱡᱟᱦᱟᱸ ᱚᱱᱮ ᱵᱤᱨ ᱠᱚᱨᱮ ᱧᱟᱢᱚᱜ ᱫᱚ ᱛᱚᱨᱢᱟᱲ ᱳᱜ ᱠᱚ ᱥᱮ ᱢᱚᱛᱟᱢ ᱳᱜ ᱠᱚ ᱚᱱᱟ
ᱚᱱᱟᱜ ᱚᱱᱟᱜ ᱦᱩᱸ ᱚᱱᱟ ᱠᱚ ᱞᱮᱠᱟ ᱜᱮ ᱥᱤᱵᱤᱞᱟ ᱟᱫᱚ ᱠᱟᱹᱴᱤᱡ ᱵᱷᱟᱜᱮᱧᱚᱜ ᱮᱢ ᱩᱛᱩ ᱞᱮᱠᱷᱟᱡ ᱵᱷᱟᱜᱮ ᱧᱚᱜ ᱜᱮ ᱵᱮᱥ ᱜᱮ ᱵᱩᱡᱷᱟᱹᱜᱼᱟ ᱟᱞᱮ ᱥᱮᱱ ᱫᱚ ᱦᱮᱸ ᱚᱱᱟ ᱠᱷᱚᱱ ᱦᱚᱸ ᱵᱷᱟᱜᱮ ᱜᱮ ᱵᱩᱡᱷᱟᱹᱜ ᱜᱮᱭᱟ ᱟᱞᱮ ᱥᱮᱱ ᱫᱚ ᱡᱮᱢᱚᱱ ᱱᱤᱭᱟᱹ ᱜᱷᱟᱹᱲᱤᱡ ᱫᱚ ᱵᱷᱩᱱᱰᱨᱩ ᱠᱚ ᱵᱤᱞᱤᱜ ᱠᱟᱱᱟ ᱫᱚ ᱵᱷᱩᱸᱰᱨᱩ ᱫᱟᱨᱮ ᱠᱚ ᱵᱟᱹᱱᱩᱜ ᱠᱟᱫᱟ ᱵᱷᱟᱫᱚᱨ ᱵᱚᱸᱜᱟ ᱡᱮᱢᱚᱱ ᱟᱞᱮ ᱥᱮᱱ ᱫᱚ, ᱵᱷᱩᱸᱰᱨᱩ ᱵᱤᱞᱤᱜᱼᱟ ᱡᱚᱜᱼᱟ
ᱵᱷᱳᱸᱰᱨᱳ ᱫᱟᱨᱮ ᱫᱚ ᱟᱞᱮ ᱥᱮᱫ ᱫᱚ ᱵᱟᱹᱱᱩᱜ ᱠᱟᱫᱟ ᱪᱮᱫᱟᱜ ᱥᱮ ᱢᱟᱱᱮ ᱤᱧ ᱱᱚᱣᱟ ᱧᱩᱛᱩᱢ ᱜᱮ ᱵᱟᱹᱧ ᱟᱸᱡᱚᱢ ᱵᱟᱲᱟᱣ ᱠᱟᱫᱟ᱾ ᱵᱷᱳᱸᱰᱨᱳ ᱵᱮᱞᱮ
ᱡᱚᱜᱼᱟ ᱟᱞᱮ ᱥᱮᱱ ᱫᱚ ᱡᱮᱢᱚᱱ ᱱᱤᱛᱚᱜ ᱫᱚ ᱦᱟᱸᱜᱼᱟᱭ ᱵᱤᱨ ᱨᱮ ᱵᱷᱩᱸᱰᱨᱩ ᱠᱚ ᱵᱷᱩᱸᱰᱨᱩ ᱜᱮ ᱡᱚᱜᱼᱟ ᱱᱤᱭᱟᱹ ᱥᱚᱢᱚᱭ ᱫᱚ ᱛᱟᱨ ᱯᱚᱨᱮ ᱦᱟᱸᱜᱼᱟᱭ ᱡᱟᱦᱟᱸ ᱥᱤᱛᱩᱝ ᱫᱤᱱ ᱫᱷᱚᱨᱚᱱ ᱫᱤᱱ ᱫᱚ ᱢᱮᱞᱮᱡ ᱛᱮᱨᱮᱞ ᱛᱟᱨᱚᱵ ᱥᱚᱥᱚ ᱛᱟᱯᱚᱨᱮ ᱚᱱᱟ ᱠᱚ ᱟᱯᱮ ᱥᱮᱱ ᱢᱮᱱᱟᱜ ᱠᱟᱫᱟ ᱚᱱᱟ ᱠᱚ ᱡᱚᱢᱟᱜ ᱫᱟᱨᱮ ᱠᱚ
ᱦᱮᱸ ᱚᱱᱟ ᱛᱮᱨᱮᱞ, ᱛᱟᱨᱚᱵ, ᱢᱮᱞᱮᱡ, ᱥᱚᱥᱚ, ᱚᱱᱟ ᱠᱚᱫᱚ ᱢᱮᱱᱟᱜ ᱟᱠᱟᱫᱟ ᱟᱨ ᱚᱱᱟ ᱡᱟᱦᱟᱸ ᱵᱷᱳᱸᱰᱨᱳᱢ ᱞᱟᱹᱭ ᱠᱮᱫ ᱚᱱᱟ ᱫᱚ ᱦᱟᱸᱜ ᱴᱷᱤᱠ ᱵᱟᱹᱧ ᱵᱩᱡᱷᱟᱹᱣ ᱫᱟᱲᱤᱜ ᱠᱟᱱᱟ ᱦᱳᱭ ᱛᱚ ᱢᱮᱱᱟᱜ ᱟᱠᱟᱫ ᱨᱮᱦᱚᱸ ᱟᱞᱮ ᱥᱮᱫ ᱡᱩᱫᱤ ᱮᱴᱟᱜ ᱧᱩᱛᱩᱢ ᱛᱮ ᱵᱟᱲᱟᱭ ᱢᱟᱱᱮ ᱟᱞᱮ ᱥᱮᱫ ᱮᱴᱟᱜ ᱠᱚ ᱢᱮᱛᱟᱜᱼᱟ ᱛᱟᱦᱚᱞᱮ ᱱᱚᱝᱠᱟ ᱦᱳᱭ ᱫᱟᱲᱮᱭᱟᱜᱼᱟ ᱵᱟᱝᱠᱷᱟᱱ ᱚᱱᱠᱟ ᱫᱚ ᱦᱟᱸᱜ ᱵᱟᱹᱧ ᱟᱸᱡᱚᱢ ᱠᱟᱫᱟ᱾ ᱟᱞᱮ ᱥᱮᱫ ᱫᱚ ᱚᱱᱮ ᱱᱮᱛᱟᱨ ᱫᱤᱱ ᱫᱚ ᱵᱮᱞᱮᱜ ᱛᱟᱦᱮᱱᱟ ᱥᱩᱲᱟᱹ ᱢᱟᱴᱷᱟ ᱥᱩᱲᱟᱹ ᱢᱟᱴᱷᱟᱢ ᱟᱸᱡᱚᱢ ᱠᱟᱫᱟ
ᱵᱟᱝᱜᱮ ᱥᱩᱲᱮ ᱢᱟᱴᱷᱟ ᱢᱟᱱᱮ ᱤᱧ ᱫᱚ ᱵᱟᱝ ᱤᱧ ᱟᱸᱡᱚᱢ ᱠᱟᱜᱼᱟ ᱚᱱᱟ ᱫᱚ ᱪᱮᱫ ᱞᱮᱠᱟᱱ ᱡᱤᱱᱤᱥ ᱠᱟᱱᱟ ᱥᱩᱲᱟᱹ ᱢᱟᱴᱷᱟ ᱫᱚ
ᱦᱩᱲᱟᱹ ᱢᱟᱴᱷᱟ ᱫᱚ ᱢᱟᱱᱮ ᱚᱱᱟ ᱦᱚᱸ ᱫᱟᱨᱮᱜᱼᱟ ᱫᱟᱨᱮ ᱠᱟᱛᱮᱫ ᱚᱱᱟ ᱛᱷᱩᱢᱠᱮᱜ ᱛᱷᱩᱢᱠᱮᱜ ᱡᱚᱜᱼᱟ ᱡᱮᱢᱚᱱ ᱟᱝᱜᱩᱨ ᱯᱷᱚᱞ ᱡᱚ ᱠᱚᱜᱼᱟ ᱚᱱᱠᱟ ᱛᱷᱢᱠᱮᱜ ᱛᱷᱢᱠᱮᱜ ᱚᱝ ᱠᱟ ᱡᱚᱜᱼᱟ ᱠᱤᱱᱛᱩ ᱟᱫᱚ ᱥᱟᱭᱤᱡᱽ ᱫᱚ ᱠᱟᱹᱴᱤᱡ ᱜᱮᱭᱟ ᱢᱟᱱᱮ ᱠᱟᱹᱴᱤᱡ ᱜᱮ ᱜᱳᱞ ᱜᱳᱞ ᱟᱨ ᱦᱮᱸᱫᱮᱻᱦᱮᱸᱫᱮ ᱦᱮᱸᱫᱮ ᱵᱤᱞᱮᱜᱼᱟ ᱢᱟᱱᱮ
ᱛᱟᱦᱞᱮ ᱚᱱᱟ ᱥᱩᱲᱟᱹ ᱢᱟ ᱢᱟᱦᱟᱸ ᱢᱮᱱᱫᱚ ᱚᱱᱟ ᱫᱚ ᱥᱚ ᱠᱚ ᱢᱮᱛᱟᱜ ᱜᱮᱭᱟ ᱟᱞᱮᱥᱱ ᱫᱚ ᱠᱳᱛ ᱢᱮᱱᱟᱜᱼᱟ ᱚᱱᱟᱦᱚᱸ ᱚᱱᱠᱟ ᱠᱟᱹᱴᱤᱡ ᱠᱟᱹᱴᱤᱡ᱾ ᱠᱟᱴᱤᱡ ᱜᱮᱭᱟ ᱟᱨ ᱦᱮᱸᱫᱮ ᱦᱮᱸᱫᱮ ᱜᱮ ᱢᱤᱞᱤᱜᱼᱟ ᱵᱩᱞᱩ ᱵᱩᱞᱩ
ᱟᱫᱚ ᱡᱟᱦᱟᱸ ᱡᱟᱢ ᱠᱚ ᱢᱮᱛᱟᱜ ᱠᱟᱱᱟ
ᱠᱳᱛ ᱫᱚ ᱠᱳᱫᱽ ᱫᱚ ᱵᱟᱝ ᱠᱳᱫᱽ ᱫᱚ ᱟᱞᱮ ᱥᱮᱜ ᱦᱚᱸ ᱠᱚ ᱫᱤ ᱠᱚ ᱢᱮᱛᱟᱜᱼᱟ ᱠᱳᱛ ᱫᱚ ᱚᱱᱟ ᱫᱚ ᱢᱤᱫ ᱚᱱᱟᱦᱚᱸ ᱢᱤᱫ ᱴᱮᱜ ᱠᱳᱛ ᱫᱚ ᱟᱫᱚ ᱢᱤᱫᱴᱟᱝ ᱢᱤᱫᱴᱮᱡ ᱤᱭᱟ. ᱛᱟᱦᱮᱱᱟ ᱚᱱᱟ ᱫᱚ ᱵᱟᱝ ᱚᱱᱟ ᱫᱚ ᱢᱤᱫᱴᱷᱮᱱ ᱜᱮ ᱟᱭᱢᱟ ᱜᱟᱱ ᱤᱭᱟᱹ ᱠᱚᱜᱼᱟ ᱟᱨ ᱠᱟᱹᱴᱤᱡ ᱠᱟᱹᱴᱤᱡ ᱮᱠᱫᱚᱢ ᱩᱱᱠᱩ ᱢᱟᱱᱮ ᱜᱟᱡᱮ ᱠᱟᱹᱴᱤᱡ ᱠᱟᱹᱴᱤᱡ᱾ ᱤᱭᱟᱹ ᱟᱝᱜᱩᱨ ᱯᱷᱚᱞ ᱞᱮᱠᱟᱜᱮ ᱛᱷᱩᱢᱠᱮ ᱜᱮ ᱡᱚ ᱠᱚᱜᱼᱟ ᱠᱤᱱᱛᱩ ᱜᱟᱡ ᱫᱚ ᱠᱟᱹᱴᱤᱡ ᱠᱟᱹᱴᱤᱡ ᱧᱮᱞᱚᱜ ᱛᱟᱦᱮᱱᱟ᱾ ᱟᱫᱚ ᱡᱚᱡᱚ ᱦᱟᱲᱟᱢ ᱡᱚᱡᱚ ᱦᱟᱲᱟᱢ ᱜᱩᱡᱩᱜ ᱡᱟᱦᱱᱟᱜ ᱚᱱᱟᱜᱮ ᱮᱠᱷᱚᱱ ᱫᱚ ᱵᱮᱞᱮ ᱵᱟᱲᱟᱜᱼᱟ ᱵᱤᱨ ᱠᱚᱨᱮ ᱠᱷᱮᱛ ᱟᱲᱮ ᱠᱚᱨᱮ᱾
ᱟᱞᱮᱥᱮᱱ ᱫᱚ ᱡᱮᱢᱚᱱ ᱚᱱᱟ ᱠᱚᱫᱚ ᱵᱟᱹᱱᱩᱜ ᱠᱚᱫᱟ ᱛᱟᱦᱞᱮ ᱟᱯᱮᱥᱮᱱ ᱢᱟᱛᱠᱚᱢ ᱫᱟᱨᱮ ᱠᱚᱫᱚ ᱢᱮᱱᱟᱜ ᱠᱟᱫᱟ ᱥᱮ ᱵᱟᱝ ᱟᱞᱮ ᱫᱚᱢᱮ ᱢᱟᱛᱠᱚᱢ ᱫᱟᱨᱮ ᱦᱚᱸ ᱢᱮᱱᱟᱜ ᱟᱠᱟᱫᱟ ᱥᱟᱨᱡᱚᱢ ᱫᱟᱨᱮ ᱦᱚᱸ ᱢᱮᱱᱟᱜ ᱜᱮᱭᱟ ᱟᱯᱮ ᱫᱚ ᱚᱱᱠᱟ ᱛᱟᱦᱚᱞᱮ ᱨᱚᱦ ᱨᱚᱦᱚᱭ ᱵᱤᱨ ᱠᱟᱱ ᱛᱟᱯᱮᱭᱟ ᱥᱮ ᱚᱱᱠᱟ ᱨᱟᱠᱷᱟ ᱢᱟᱱᱮ ᱟᱡ ᱛᱮᱜᱮ ᱡᱟᱦᱟᱸ ᱥᱤᱨᱡᱟᱹᱣ ᱵᱤᱨ ᱚᱱᱠᱟᱱᱟᱜ ᱵᱤᱨ ᱠᱟᱱᱟ᱾ ᱟᱞᱮᱥᱮᱱ ᱫᱚ ᱡᱮᱢᱚᱱ ᱟᱞᱮ ᱫᱚ ᱨᱚᱦᱚᱭ ᱵᱤᱨ ᱫᱚ ᱵᱟᱹᱱᱩᱜ ᱟᱠᱟᱫᱟ ᱥᱮ ᱵᱟᱜᱟᱱ ᱠᱚᱦᱚᱸ ᱚᱱᱠᱟ ᱫᱚ ᱵᱟᱹᱱᱩᱜ ᱟᱠᱟᱫᱟ ᱢᱟᱱᱮ ᱟᱡ ᱛᱮᱜᱮ ᱵᱤᱨ ᱥᱤᱨᱡᱟᱹᱣ ᱠᱟᱱᱟ ᱢᱟᱱᱮ ᱠᱷᱟᱹᱞᱤ ᱛᱮᱜᱮ ᱥᱤᱨᱡᱟᱹᱣ ᱵᱤᱨ ᱟᱯᱮ ᱥᱮᱱ ᱫᱚᱝᱠᱟ ᱵᱤᱛ ᱫᱚ ᱨᱚᱦᱚᱭ ᱠᱟᱫᱟ ᱠᱚ ᱢᱟᱱᱮ ᱨᱚᱦᱚᱭ ᱵᱤᱨ ᱛᱮᱜ ᱥᱤᱨᱡᱟᱹᱣ ᱠᱟᱱᱟ ᱥᱮ ᱚᱱᱠᱟ ᱟᱡ ᱛᱮᱜᱮ ᱥᱤᱨᱡᱟᱹ ᱠᱟᱱᱟ
ᱟᱞᱮᱥᱮᱫ ᱦᱚᱸ ᱚᱱᱟ ᱡᱟᱦᱟᱸ ᱵᱤᱨ ᱠᱟᱱᱟ ᱚᱱᱟ ᱫᱚ ᱤᱭᱟᱹ ᱵᱤᱨ ᱠᱟᱱ ᱜᱮᱭᱟ ᱢᱟᱱᱮ ᱟᱡ ᱛᱮ ᱪᱮᱫᱟᱜ ᱥᱮ ᱨᱚᱦᱚᱭ ᱵᱤᱨ ᱫᱚ ᱵᱟᱝ ᱠᱟᱱᱟ ᱨᱚᱦᱚᱭ ᱵᱤᱨ ᱞᱮᱠᱟᱡ ᱫᱚ ᱢᱟᱱᱮ ᱦᱳᱭᱛᱳ ᱢᱤᱫ ᱞᱮᱠᱟᱱᱟᱜ ᱫᱟᱨᱮ ᱜᱮ ᱛᱟᱦᱮᱱᱟ ᱥᱟᱨᱡᱚᱢ ᱠᱷᱟᱱ ᱥᱟᱨᱡᱚᱢᱟ᱾ ᱠᱚᱢ ᱠᱷᱟᱡ ᱢᱟᱛᱠᱚᱢ ᱠᱷᱟᱱ ᱢᱟᱛᱠᱚᱢ ᱤᱞᱮᱠᱴᱨᱤᱠ ᱠᱷᱟᱱ ᱤᱞᱮᱠᱴᱨᱤᱠ ᱢᱮᱱᱠᱷᱟᱱ ᱚᱱᱠᱟ ᱫᱚ ᱵᱟᱝ ᱠᱟᱱᱟ ᱢᱟᱱᱮ ᱟᱞᱮ ᱵᱤᱨ ᱨᱮᱦᱚᱸ ᱚᱱᱠᱟ ᱥᱟᱱᱟᱢ ᱞᱮᱠᱟᱱᱟᱜ ᱫᱟᱨᱮ ᱠᱚᱜᱮ ᱢᱮᱱᱟᱜ ᱟᱠᱟᱫᱟ ᱡᱮᱞᱮᱠᱟ ᱥᱟᱨᱡᱚᱢ, ᱢᱟᱛ ᱠᱚᱢ ᱛᱮᱨᱮᱞ ᱠᱟᱥᱢᱟᱨ
ᱟᱨᱚ ᱚᱱᱮ ᱤᱭᱟᱹ ᱠᱚ ᱵᱟᱹᱲᱭᱟᱹ ᱠᱟᱰᱷᱩᱢ ᱦᱚᱸ ᱱᱚᱝᱠᱟ ᱟᱭᱢᱟ ᱞᱮᱠᱟ ᱱᱟᱜ ᱫᱟᱨᱮ ᱠᱚᱜᱮ ᱢᱮᱱᱟᱜ-ᱟ ᱟᱠᱟᱫᱟ ᱢᱮᱥᱟᱞ ᱛᱮ ᱢᱟᱱᱮ ᱟᱨ ᱚᱱᱠᱟ ᱫᱟᱨᱮ ᱦᱚᱸ ᱢᱟᱱᱮ ᱢᱤᱫ ᱥᱤᱫᱟᱹ ᱥᱮ ᱢᱤᱫ ᱥᱟᱡᱟᱣ ᱨᱮ ᱨᱚᱦᱚᱭ ᱢᱮᱱᱟᱜᱼᱟ ᱚᱱᱠᱟ ᱦᱚᱸ ᱵᱟᱝ ᱢᱟᱱᱮ ᱟᱡ ᱟᱡ ᱛᱮᱜᱮ ᱚᱱᱟ ᱦᱚᱸ ᱤᱭᱟᱹ ᱛᱮᱭᱟᱨ ᱟᱠᱟᱱᱟ᱾ ᱚᱠᱟ
ᱦᱩᱸ ᱛᱚ ᱟᱞᱮ ᱥᱮᱱ ᱦᱚᱸ ᱤᱱᱠᱟᱹ ᱚᱱᱟ ᱟᱢ ᱪᱮᱫ ᱠᱚ ᱠᱚᱢ ᱢᱮᱱ ᱠᱮᱫ ᱫᱟᱨᱮ ᱧᱩᱛᱩᱢ ᱠᱚ ᱚᱱᱟ ᱠᱚᱜᱮ ᱢᱮᱱᱟᱜ ᱟᱠᱟᱫᱟ᱾